ᱦᱮᱞᱳ
ᱦᱮᱞᱳ
ᱦᱮᱞᱳ
ᱦᱮᱸ ᱟᱸᱡᱚᱢᱚᱜ ᱠᱟᱱ ᱜᱮᱭᱟ
ᱚ ᱪᱮᱫ ᱮᱢ ᱪᱤᱠᱟᱹᱭᱫᱟ?
ᱚᱲᱟᱜ ᱠᱚᱨᱮ ᱜᱮ ᱫᱩᱲᱩᱵ ᱡᱤᱨᱟᱹᱣ ᱵᱟᱲᱟ ᱦᱩᱭ ᱟᱠᱟᱱᱟ।
ᱱᱟᱥᱛᱟ ᱵᱟᱲᱟ ᱠᱚᱫᱚ ᱦᱩᱭᱱᱟ
ᱱᱟᱥᱛᱟ ᱠᱚᱫᱚ ᱟᱹᱣᱨᱤᱭᱟᱜᱼᱟ ᱵᱟᱝ ᱦᱩᱭ ᱠᱟᱱᱟ।
ᱚᱻ
ᱟᱢᱟᱜ ᱜᱮ ᱪᱮᱫ ᱞᱮᱠᱟ ᱱᱟᱥᱛᱟ ᱠᱚ ᱦᱩᱭ ᱵᱟᱲᱟᱭᱱᱟ ᱥᱮ ᱵᱟᱝ?
ᱦᱮᱸ ᱱᱟᱥᱛᱟ ᱠᱚᱫᱚ ᱦᱩᱭ ᱵᱟᱲᱟ ᱭᱮᱱ ᱜᱮᱭᱟ
ᱟᱪᱪᱷᱟ
ᱫᱟᱠᱟ ᱡᱚᱢ ᱠᱚᱫᱚ ᱟᱹᱣᱨᱤᱭᱟᱜᱼᱟ
ᱫᱟᱠᱟ ᱡᱚᱢ ᱠᱚᱫᱚ ᱟᱹᱣᱨᱤᱭᱟᱜ ᱜᱮᱭᱟ ᱟᱭᱩᱵ ᱥᱤᱢ ᱫᱚ।
ᱟᱪᱪᱷᱟ
ᱟᱨ ᱞᱟᱹᱭᱢᱮ ᱟᱯᱮᱥᱮᱫ ᱪᱮᱫ ᱞᱮᱠᱟ ᱱᱤᱛᱳᱜ ᱢᱳᱥᱩᱢ ᱪᱮᱫ ᱞᱮᱠᱟᱭ ᱫᱚᱦᱚ ᱟᱠᱟᱫᱟ?
ᱢᱳᱥᱩᱢ ᱫᱚᱦᱚ ᱟᱠᱟᱫ ᱜᱮᱭᱟᱭ ᱫᱚᱢᱮ ᱥᱤᱛᱩᱝ ᱠᱟᱫᱟᱭ ᱱᱤᱛᱳᱜ ᱥᱚᱠᱟᱞ ᱥᱮᱛᱟᱜ ᱪᱷᱚ ᱵᱟᱡᱟᱜ ᱠᱷᱚᱱᱟᱜ ᱜᱮ ᱫᱚᱢᱮ ᱥᱤᱛᱩᱝ।
ᱚ ᱟᱞᱮᱥᱮᱫ ᱫᱚ ᱵᱟᱭ ᱥᱤᱛᱩᱝ ᱠᱟᱫᱟ ᱟᱞᱮᱥᱮᱫ ᱫᱚ ᱨᱤᱢᱤᱞ ᱟᱠᱟᱫᱟᱭ ᱫᱷᱩᱸᱛ ᱜᱮ ᱧᱮᱞᱚᱜ ᱠᱟᱱᱟ
ᱟᱨ ᱟᱯᱮᱥᱮᱫ ᱫᱚ ᱠᱷᱚᱥᱞᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝ ᱛᱟᱞᱦᱮ?
ᱪᱟᱥ ᱛᱟᱦᱮᱱ ᱜᱮᱭᱟ ᱠᱚ ᱪᱟᱥ ᱵᱟᱲᱟ ᱟᱠᱟᱫ ᱜᱮᱭᱟ ᱠᱚ।
ᱚ
ᱦᱳᱭ
ᱟᱞᱮ ᱦᱚᱸ ᱠᱷᱚᱥᱞᱟ ᱞᱮ ᱪᱟᱥ ᱟᱠᱟᱫᱟ ᱱᱤᱭᱟᱹ ᱥᱤᱛᱩᱝ ᱨᱮ ᱤᱨ ᱦᱚᱸ ᱢᱩᱥᱠᱤᱞ ᱜᱮ ᱫᱚᱢᱮ ᱥᱤᱛᱩᱝ ᱥᱮ
ᱦᱳᱭ ᱟᱹᱰᱤ ᱟᱸᱴ ᱥᱤᱛᱩᱝ ᱠᱟᱱᱟ ᱛᱚ ᱤᱨ ᱞᱟᱹᱜᱤᱫ ᱦᱚᱸ ᱫᱚᱢᱮ ᱢᱩᱥᱠᱤᱞ ᱥᱤᱛᱩᱝ ᱠᱟᱱᱟ ᱥᱮ ᱛᱚ ᱟᱴ ᱜᱮ ᱟᱹᱭᱠᱟᱹᱜ ᱠᱟᱱᱟ
ᱦᱩᱸ ᱟᱨ ᱵᱟᱝ ᱤᱨ ᱨᱮᱦᱚᱸ ᱵᱟᱝ ᱜᱟᱱᱚᱜ ᱠᱟᱱᱟ ᱪᱟᱹᱴᱤᱡ ᱪᱟᱵᱟᱜ ᱠᱟᱱᱟ ᱠᱷᱚᱥᱞᱟ ᱦᱚᱸ।
ᱦᱳᱭ ᱚᱱᱠᱟᱜᱮ ᱵᱤᱞᱤ ᱞᱮᱱᱠᱷᱟᱡ ᱫᱚ ᱚᱱᱟ ᱠᱚᱫᱚ ᱪᱟᱹᱴᱤᱡᱚᱜ ᱛᱟᱦᱮᱱ ᱜᱮᱭᱟ ᱛᱚ ᱟᱨᱚᱢ ᱵᱮᱠᱟᱨᱚᱜᱼᱟ
ᱦᱮᱸ ᱟᱯᱮᱥᱮᱫ ᱨᱮᱫᱚ ᱪᱮᱫ ᱠᱚ ᱪᱟᱥ ᱠᱚ ᱦᱩᱭᱩᱜ ᱜᱮᱭᱟ ᱫᱷᱚᱨᱚᱱ ᱦᱳᱲᱳ ᱠᱚ?
ᱟᱞᱮᱥᱮᱫ ᱪᱟᱥ ᱫᱚ ᱱᱤᱛᱚᱜ ᱫᱚ ᱱᱤᱨᱚᱱ ᱪᱟᱥ ᱢᱮᱱᱟᱜ ᱟᱠᱟᱫᱟ ᱪᱟᱥ ᱠᱟᱜ ᱜᱮᱭᱟ ᱠᱚ ᱵᱷᱤᱱᱰᱤ ᱠᱚ ᱯᱷᱩᱴ ᱠᱚ ᱡᱚᱱᱰᱨᱟ ᱠᱚ ᱟᱨ ᱮᱢᱟᱱ ᱛᱮᱭᱟᱜ ᱠᱚ ᱪᱟᱥ ᱟᱠᱟᱜ ᱜᱮ
ᱮᱢᱱᱤ ᱥᱚᱵᱽᱡᱤ ᱪᱟᱥ ᱠᱚᱫᱚ ᱵᱟᱝ ᱦᱩᱭᱩᱜᱼᱟ ᱟᱯᱮᱥᱮᱫ?
ᱦᱳᱭ ᱜᱮ ᱦᱩᱭᱩᱜ ᱛᱟᱦᱮᱱ ᱜᱮᱭᱟ ᱱᱤᱛᱚᱜ ᱦᱟᱸᱜ ᱮᱨ ᱟᱯᱷᱚᱨ ᱫᱤᱱ ᱵᱟᱫ ᱠᱷᱟᱡ ᱜᱮ ᱦᱟᱸᱜ ᱥᱚᱵᱡᱤ ᱪᱟᱥ ᱠᱚ ᱞᱮᱠᱟ ᱦᱩᱭ ᱜᱮᱭᱟ ᱠᱩᱲᱪᱟᱹ ᱠᱚ ᱵᱮᱸᱜᱟᱲ ᱠᱚ ᱦᱩᱭ ᱟᱯᱮᱥᱮᱫ ᱜᱮ ᱪᱮᱫ ᱞᱮᱠᱟ ᱥᱚᱵᱽᱡᱤ ᱠᱚᱨᱮᱱᱟᱜ ᱪᱟᱥ ᱵᱟᱥ ᱪᱮᱫ ᱞᱮᱠᱟ ᱦᱩᱭᱩᱜ ᱠᱟᱱᱟ ᱥᱮ ᱵᱟᱝ?
ᱟᱞᱮᱥᱮᱜ ᱦᱚᱸ ᱪᱟᱥ ᱵᱟᱥ ᱫᱚ ᱦᱩᱭᱩᱜ ᱜᱮᱭᱟ, ᱥᱚᱵᱽᱡᱤ ᱠᱚᱦᱚᱸ ᱱᱚᱛᱮ ᱫᱚ ᱪᱟᱥ ᱜᱮᱭᱟ ᱠᱚ ᱾
ᱟᱪᱪᱷᱟ ᱟᱪᱪᱷᱟ ᱾
ᱟᱫᱚ ᱮᱢᱱᱤ ᱵᱟᱡᱟᱨ ᱯᱮ ᱤᱫᱤᱭᱟ ᱥᱚᱵᱽᱡᱤ ᱠᱚᱫᱚ ᱥᱮ ᱩᱛᱩ ᱡᱚᱢ ᱞᱟᱹᱜᱤᱜ ᱜᱮᱯᱮ ᱪᱟᱥ ᱜᱮᱭᱟ?
ᱦᱚᱭ ᱰᱷᱮᱨ ᱧᱚᱜ ᱦᱩᱭ ᱞᱮᱱ ᱠᱷᱟᱱ ᱫᱚ ᱵᱟᱡᱟᱨ ᱛᱮ ᱟᱹᱠᱷᱨᱤᱧ ᱞᱮ ᱤᱫᱤᱭᱟ ᱟᱨ ᱛᱷᱚᱲᱟ ᱧᱚᱜ ᱛᱟᱦᱮᱱ ᱠᱷᱟᱱ ᱫᱚ ᱚᱲᱟᱜ ᱠᱚᱨᱮ ᱜᱮ ᱩᱛᱩ ᱵᱟᱲᱟ ᱦᱩᱭᱩᱜᱼᱟ ᱾ ᱚᱲᱟᱜ ᱨᱮᱜᱤ᱾
ᱚᱸ ᱛᱚ ᱵᱟᱡᱟᱨ ᱫᱚ ᱥᱟᱺᱜᱤᱧ ᱜᱮ ᱛᱟᱯᱮ ᱥᱮ ᱥᱩᱨ ᱜᱮᱭᱟ?
ᱵᱟᱡᱟᱨ ᱫᱚ ᱥᱟᱺᱜᱤᱧ ᱜᱮᱭᱟ, ᱟᱫᱚ ᱥᱩᱨ ᱨᱮᱫᱚ ᱡᱟᱦᱟᱸ ᱨᱮ ᱦᱟᱹᱴᱭᱟᱹ ᱞᱟᱜᱟᱜ ᱠᱟᱱᱟ ᱢᱚᱲ ᱢᱮᱱᱟᱜᱼᱟ, ᱛᱚ ᱚᱱᱟ ᱫᱚᱼᱼ ᱥᱚᱨ ᱜᱮᱭᱟ ᱾ ᱦᱟᱹᱴᱭᱟᱹ ᱞᱟᱜᱟᱜ ᱛᱟᱦᱮᱱᱟ ᱛᱟ ᱨᱮ ᱵᱟᱨ ᱫᱤᱱ ᱛᱚ ᱚᱸᱰᱮ ᱤᱫᱤ ᱦᱩᱭᱩᱜᱼᱟ᱾
ᱚ᱾ ᱟᱨ ᱟᱯᱮ ᱥᱮᱜ ᱫᱚ ᱥᱚᱵᱽᱡᱤ ᱫᱟᱢ ᱠᱚᱫᱚ ᱪᱮᱜ ᱠᱟ ᱢᱮᱱᱟᱜᱼᱟ?
ᱪᱮᱞ ᱠᱟ?
ᱥᱚᱵᱽᱡᱤ ᱫᱟᱢ ᱟᱯᱮ ᱥᱮᱜ ᱱᱤᱛᱚᱜ ᱫᱚ ᱪᱮᱜ ᱠᱟ ᱢᱮᱱᱟᱜᱼᱟ, ᱛᱟᱦᱞᱮ?
ᱡᱤ ᱱᱤᱛᱚᱜ ᱫᱚᱼᱼ ᱵᱟᱹᱧ ᱢᱮᱱ ᱦᱚᱪᱚ ᱠᱮᱭᱟ, ᱵᱟᱧ ᱠᱤᱨᱤᱧ ᱟᱹᱜᱩ ᱵᱟᱲᱟᱣᱟ ᱠᱟᱫᱟ ᱟᱨ ᱵᱟᱹᱧ ᱪᱟᱞᱟᱣ ᱟᱠᱟᱱᱟ ᱦᱟ. ᱴᱭᱟ. ᱥᱮᱜ ᱫᱚ ᱵᱟᱹᱧᱼᱼ ᱛᱚ ᱩᱱᱟᱹᱜ ᱫᱚ ᱵᱟᱹᱧ ᱞᱟᱹᱭ ᱫᱟᱲᱮᱭᱟᱜ ᱠᱟᱱᱟ᱾
ᱚᱸᱻ᱾
ᱦᱚᱭ, ᱟᱯᱮ ᱥᱮᱜᱱᱟᱜ ᱜᱮ ᱞᱟᱹᱭ ᱢᱮ ᱪᱮᱜ ᱠᱟ ᱪᱟᱞᱟᱜ ᱠᱟᱱᱟ?
ᱟᱞᱮ ᱥᱮᱱᱟᱜ ᱦᱚᱸ ᱱᱤᱛᱚᱜ ᱫᱚ ᱥᱚᱵᱡᱤ ᱫᱟᱢ ᱠᱚᱫᱚ ᱠᱚᱢ ᱜᱮᱭᱟ, ᱵᱟᱵᱟ ᱵᱟᱡᱟᱨᱮ ᱤᱫᱤ ᱜᱮᱭᱟᱛᱚ ᱢᱮᱱᱮᱫᱟᱭ ᱾ ᱦᱟᱱᱮ ᱢᱟᱜᱽ ᱯᱷᱟᱹᱜᱩᱱ ᱥᱮᱜ ᱫᱚ ᱵᱟᱯᱞᱟ ᱚᱲᱟᱜ ᱥᱤᱡᱤᱱ ᱦᱚᱛᱮᱜ ᱛᱮ ᱥᱚᱵᱽᱡᱤ ᱫᱟᱢ ᱧᱟᱢᱚᱜ ᱜᱮᱭᱟ᱾
ᱦᱚᱭ ᱦᱚᱭ ᱩᱱ ᱥᱚᱢᱚᱭ ᱫᱚ ᱟᱭᱢᱟ ᱦᱚᱸᱼᱼ ᱠᱤᱨᱤᱧᱟ ᱠᱚᱛᱚ ᱵᱟᱯᱞᱟ ᱠᱚᱨᱮ ᱮᱢᱟᱱᱛᱮ ᱵᱷᱟᱸᱰᱟᱱ ᱠᱚᱨᱮ ᱞᱟᱜᱟᱜ ᱛᱟᱦᱮᱱ ᱜᱮᱭᱟ ᱛᱚᱼᱼ ᱩᱱ ᱥᱚᱢᱚᱭ ᱫᱚ ᱫᱟᱢ ᱫᱚ ᱴᱷᱤᱠ ᱜᱮ ᱛᱟᱦᱮᱸᱱᱟ᱾
ᱦᱚᱭ ᱱᱤᱭᱟᱹ ᱥᱤᱡᱤᱱ ᱫᱚ ᱟᱨ ᱫᱚᱢᱮ ᱥᱤᱛᱩᱝ ᱜᱚᱨᱚᱢ ᱛᱮ ᱥᱚᱵᱽᱡᱤ ᱠᱚᱦᱚᱸ ᱛᱚ ᱥᱮᱨᱚᱠᱚᱢ ᱵᱟᱝ ᱚᱰᱚᱝᱚᱼᱜ ᱾
ᱦᱚᱭ ᱦᱚᱭ ᱾
ᱪᱤᱜ ᱞᱮᱠᱟ ᱛᱚᱵᱮ ᱟᱯᱮ ᱥᱮᱜ ᱫᱟᱜ ᱵᱟᱲᱟᱭᱮᱫᱟᱭ ᱥᱮ ᱵᱟᱝᱼᱟ?
ᱦᱮᱸ?
ᱟᱯᱮ ᱥᱮᱜ ᱪᱮᱜ ᱠᱟ ᱫᱟᱜ ᱵᱟᱲᱟᱭᱮᱫᱟᱭ ᱥᱮ ᱵᱟᱝᱼᱟ?
ᱫᱟᱜ ᱵᱟᱲᱟ ᱫᱚ ᱮᱠᱷᱚᱱ ᱫᱚ ᱟᱹᱰᱤ ᱫᱤᱱ ᱵᱟᱭ ᱫᱟᱜ ᱟᱠᱟᱫᱟ, ᱨᱤᱢᱤᱞ ᱠᱚᱭ ᱨᱟᱠᱟᱵ ᱵᱟᱲᱟᱭᱮᱜ ᱜᱮᱭᱟ᱾ ᱫᱟᱜ ᱫᱚ ᱥᱮᱨᱚᱠᱚᱢ ᱫᱚ ᱵᱟᱭ ᱫᱟᱜ ᱟᱠᱟᱫᱟ᱾
ᱟᱪᱪᱷᱟ ᱟᱪᱪᱷᱟ᱾
ᱟᱯᱮ ᱥᱮᱜ ᱫᱟᱜ ᱵᱟᱲᱟᱭᱮᱼᱟᱭ?
ᱦᱚᱭ ᱟᱞᱮᱥᱮᱜ ᱫᱚ ᱫᱟᱜ ᱫᱚᱭ ᱫᱟᱜ ᱟᱠᱟᱟᱜ ᱜᱮᱭᱟ ᱞᱟᱦᱟ ᱧᱚᱜ ᱛᱮ, ᱵᱟᱨᱯᱮ ᱫᱤᱱ ᱞᱟᱦᱟ ᱧᱚᱜ ᱨᱮ ᱟᱫᱚᱼᱼ ᱛᱮ ᱫᱚ ᱦᱟᱜ ᱵᱟᱭ ᱫᱟᱜ ᱠᱟᱫᱟ ᱟᱫᱚᱼᱼ ᱫᱟᱜ ᱵᱟᱲᱟ ᱞᱮᱠᱷᱟᱱ ᱫᱚ ᱦᱟᱸᱜ ᱮᱨ ᱚᱯᱷᱚᱨ ᱠᱚ ᱟᱨᱦᱚᱸ ᱦᱩᱭᱩᱜᱼᱟ, ᱡᱟᱹᱥᱛᱤ ᱧᱚᱜ᱾
ᱦᱩᱸᱻ᱾
ᱵᱚᱨᱥᱟ ᱞᱟᱹᱜᱤᱜ ᱦᱩᱲᱩ ᱤᱛᱤ ᱠᱚᱫᱚ ᱯᱮ ᱜᱤᱰᱤ ᱠᱮᱫᱟ ᱥᱮ ᱵᱟᱝᱼᱟ ᱛᱟᱦᱞᱮ?
ᱦᱚᱭ ᱛᱷᱚᱲᱟ ᱜᱟᱱ ᱵᱟᱨᱭᱟ ᱯᱮᱭᱟ ᱠᱷᱮᱛ ᱨᱮ ᱞᱟᱹᱜᱤᱫ ᱫᱚ, ᱯᱷᱚᱨ ᱦᱩᱭ ᱟᱠᱟᱱ ᱜᱮᱭᱟ᱾
ᱚᱸᱻ᱾
ᱟᱯᱮ ᱥᱮᱜ ᱜᱮ ᱪᱮᱜ ᱞᱮᱠᱟ?
ᱟᱞᱮ ᱥᱮᱫ ᱦᱚᱸ ᱟᱞᱮ ᱫᱚ ᱦᱟᱱᱮ ᱨᱩᱱᱦᱤ ᱯᱟᱨᱚᱢᱮᱱᱟ ᱥᱮ ᱚᱱᱟ ᱨᱩᱱᱦᱤ ᱨᱮᱠᱚ ᱜᱤᱲᱤᱭ ᱜᱮᱭᱟ ᱥᱟᱱᱟᱢ ᱦᱚᱲ ᱜᱮ᱾
ᱟᱪᱪᱷᱟ ᱟᱪᱪᱷᱟ᱾
ᱛᱚ ᱡᱟᱱᱟᱢ ᱟᱠᱟᱱ ᱫᱚᱠᱚ ᱪᱟᱨᱟ ᱦᱟᱨᱟ ᱟᱠᱟᱱᱟ᱾
ᱦᱚᱭ ᱦᱚᱭ ᱾ ᱢᱤᱱᱟᱹᱧ ᱟᱯᱮᱫᱚ ᱚᱠᱟ ᱟᱹᱛᱩ, ᱫᱤᱥᱚᱢ ᱫᱚ ᱚᱠᱟᱨᱮ ᱠᱟᱱᱟ?
ᱟᱞᱮ ᱫᱚ ᱵᱤᱨ ᱫᱤᱥᱚᱢ ᱥᱮᱫ
ᱟᱪᱪᱷᱟ ᱟᱪᱪᱷᱟ ᱟᱫᱚ ᱚᱠᱟ ᱯᱚᱱᱚᱛ?
ᱱᱚᱛᱮ ᱨᱟᱱᱤᱵᱟᱸᱫᱷ ᱯᱟᱥ ᱥᱟᱭ
ᱩᱱᱟᱹᱦᱟᱜ ᱵᱟᱹᱧ ᱵᱩᱡᱽ ᱫᱟᱲᱮᱭᱟᱜ ᱠᱟᱱᱟ᱾ ᱚᱱᱟ ᱯᱚᱱᱚᱛ ᱧᱩᱛᱩᱢᱮᱢ ᱞᱟᱹᱭ ᱞᱮᱠᱷᱟᱱ ᱨᱟᱡᱭᱟᱹ ᱧᱩᱛᱩᱢ ᱛᱚ ᱛᱷᱚᱲᱟ ᱜᱟᱱᱤᱧ ᱵᱩᱡᱽ ᱫᱟᱲᱮᱭᱟᱜ-ᱟ ᱾
ᱟᱸᱡᱚᱢᱚᱜ ᱠᱟᱱᱟ?
ᱚᱱᱟ ᱢᱟ ᱫᱤᱥᱟᱹ ᱵᱟᱝ ᱥᱮᱴᱮᱨᱟᱹᱧ ᱠᱟᱱᱟ ᱾
ᱟᱪᱪᱷᱟ ᱟᱪᱪᱷᱟ ᱾
ᱟᱞᱮ ᱫᱚ ᱡᱷᱟᱲᱠᱷᱚᱸᱰ ᱯᱚᱱᱚᱛ ᱦᱩᱭᱩᱜ ᱠᱟᱱᱟ, ᱡᱮᱞᱟ ᱫᱚ ᱡᱟᱢᱛᱟᱲᱟ ᱾
ᱚ ᱟᱞᱮᱢᱟ ᱡᱮᱞᱟ ᱫᱚ ᱵᱟᱸᱠᱩᱲᱟ ᱡᱮᱞᱟ ᱯᱟᱲᱟᱜ ᱠᱟᱱ ᱛᱟᱞᱮᱭᱟ
ᱟᱪᱪᱷᱟ ᱟᱪᱪᱷᱟ ᱟᱪᱪᱷᱟ ᱾ ᱚ ᱛᱚᱵᱮ ᱵᱟᱸᱠᱩᱲᱟ ᱡᱮᱞᱟ ᱵᱟᱝ, ᱛᱚᱵᱮ ᱫᱚ ᱯᱚᱱᱚᱛ ᱫᱚ ᱯᱚᱥᱪᱤᱢ ᱵᱟᱝᱜᱟᱞ ᱨᱮᱜᱮ ᱯᱟᱲᱟᱜ ᱠᱟᱱᱟ ᱛᱚᱵᱮ ᱵᱟᱝ?
ᱦᱮᱸ ᱯᱚᱥᱪᱤᱢ
ᱟᱪᱪᱷᱟ ᱟᱪᱪᱷᱟ ᱾
ᱟᱯᱮ ᱥᱮᱫ ᱫᱚ ᱛᱟᱦᱚᱞᱮ ᱫᱷᱚᱨᱚᱱ ᱦᱩᱲᱩ ᱠᱚᱫᱚ ᱠᱚ ᱪᱟᱥ ᱜᱮᱭᱟ ᱥᱮ ᱵᱟᱝ?
ᱢᱮᱱᱮᱫ ᱟᱞᱮ ᱥᱮᱫ ᱯᱮ ᱦᱮᱡ ᱵᱟᱲᱟ ᱟᱠᱟᱱᱟ ᱥᱮ ᱵᱟᱝ ᱡᱷᱟᱲᱠᱷᱚᱸᱰ ᱫᱤᱥᱚᱢ ᱥᱮᱫ?
ᱵᱟᱞᱮ ᱪᱟᱞᱟᱣ ᱠᱟᱱᱟ ᱡᱷᱟᱲᱠᱷᱚᱸᱰ ᱫᱤᱥᱚᱢ ᱥᱮᱫ ᱫᱚ, ᱟᱞᱮ ᱥᱮᱫ ᱠᱷᱚᱱ ᱢᱟ ᱫᱚᱢᱮ ᱥᱟᱺᱜᱤᱧ ᱜᱮᱭᱟ ᱥᱮ?
ᱦᱳᱭ ᱥᱟᱺᱜᱤᱧ ᱫᱚ ᱥᱟᱺᱜᱤᱧ ᱜᱮᱭᱟ ᱟᱫᱚ
ᱪᱟᱞᱟᱣ ᱵᱟᱲᱟ ᱫᱚ ᱵᱟᱝ ᱦᱩᱭ ᱠᱟᱱᱟ ᱟᱯᱮ ᱥᱮᱫ ᱫᱚ ᱾
ᱚ ᱳᱭ ᱥᱟᱺᱜᱤᱧ ᱢᱮᱱ ᱛᱮᱫ ᱥᱟᱺᱜᱤᱧ ᱜᱮᱭᱟ ᱟᱫᱚ ᱚᱱᱠᱟ ᱡᱟᱦᱟᱱᱟᱜ ᱤᱭᱟᱹ ᱠᱚᱨᱮ ᱡᱟᱦᱟᱱᱟᱜ ᱯᱨᱳᱜᱨᱟᱢ ᱠᱚ ᱦᱩᱭᱩᱜ ᱛᱟᱦᱮᱱᱟ ᱞᱟᱹᱴᱩ ᱧᱚᱜ ᱟᱵᱚᱣᱟᱜ
ᱦᱩᱸ ᱾
ᱥᱟᱱᱛᱟᱲ ᱥᱚᱢᱟᱡᱽ ᱤᱫᱤ ᱠᱟᱛᱮ ᱛᱚ, ᱚᱱᱟ ᱠᱚᱨᱮ ᱡᱩᱫᱤ ᱯᱮ ᱦᱮᱡ ᱵᱟᱲᱟᱟᱣ ᱟᱠᱟᱱ ᱠᱷᱟᱱ ᱫᱚ ᱾
ᱩᱱᱟᱹᱜ ᱡᱷᱟᱹᱞ ᱫᱚ ᱵᱟᱞᱮ ᱪᱟᱞᱟᱣ ᱟᱠᱟᱱᱟ, ᱪᱟᱞᱟᱣ ᱦᱩᱭ ᱟᱠᱟᱱ ᱨᱮᱦᱚᱸ ᱮᱢᱱᱤ ᱱᱚᱣᱟ ᱥᱩᱨ ᱥᱩᱯᱩᱨ ᱠᱚᱨᱮ ᱜᱮ ᱪᱟᱞᱟᱣ ᱦᱩᱭ ᱟᱠᱟᱱᱟ᱾
ᱟᱪᱪᱷᱟ ᱾
ᱛᱚᱵᱮᱢ ᱦᱮᱡ ᱵᱟᱲᱟ ᱟᱠᱟᱱᱟ ᱟᱞᱮ ᱫᱤᱥᱚᱢ ᱥᱮᱫ?
ᱵᱟᱝ ᱪᱟᱞᱟᱣ ᱦᱩᱭ ᱟᱠᱟᱱᱟ ᱚᱱᱛᱮ ᱫᱚ ᱾ ᱧᱩᱛᱩᱢ ᱠᱚᱫᱚ ᱟᱸᱡᱚᱢ ᱦᱩᱭ ᱟᱠᱟᱱ ᱜᱮᱭᱟ, ᱟᱫᱚ ᱵᱟᱝ ᱪᱟᱞᱟᱣ ᱦᱩᱭ ᱟᱠᱟᱱᱟ᱾
ᱚᱱᱟ ᱠᱚᱨᱮ ᱵᱤᱨ ᱫᱤᱥᱚᱢ ᱫᱚ ᱛᱚ ᱪᱮᱫ ᱠᱚ ᱧᱟᱢᱚᱜ ᱛᱟᱦᱮᱱᱟ ᱵᱮᱥᱤ ᱫᱚ?
ᱪᱮᱫ ᱠᱚ ᱧᱟᱢᱚᱜ-ᱟ ᱵᱚᱞᱛᱮ
ᱦᱳᱭ ᱚᱱᱟ ᱵᱤᱨ ᱠᱚᱨᱮ ᱪᱮᱫ ᱞᱮᱠᱟᱱᱟᱜ ᱡᱚᱢᱟᱜ ᱧᱟᱢᱚᱜ-ᱟ
ᱵᱷᱟᱜᱤ ᱜᱮ ᱟᱞᱮ ᱱᱚᱛᱮ ᱫᱚ ᱢᱟᱱᱮ ᱵᱤᱨ ᱫᱤᱥᱚᱢ ᱥᱮ ᱛᱮᱨᱮᱞ, ᱛᱟᱨᱚᱯ ᱛᱷᱮᱠᱮ ᱥᱩᱨᱩ ᱠᱚᱨᱮ ᱡᱷᱚᱛᱚ ᱜᱮ, ᱟᱨ ᱱᱤᱭᱟᱹ ᱥᱚᱢᱚᱭ ᱨᱮᱫᱚ ᱡᱮᱢᱚᱱ ᱯᱟᱛᱲᱟ ᱯᱟᱹᱴᱤ ᱠᱚ ᱚᱱᱟ ᱟᱭᱩ ᱛᱟᱠᱚ ᱠᱚ ᱦᱮᱴᱮᱡ ᱟᱹᱜᱩᱭᱟ, ᱯᱟᱛᱲᱟ ᱠᱚ ᱯᱟᱹᱴᱤ ᱵᱟᱲᱟᱭ ᱦᱩᱭᱩᱜ
ᱟᱪᱪᱷᱟ ᱾ ᱥᱟᱨᱡᱚᱢ ᱫᱟᱨᱮ ᱠᱚ ᱢᱮᱱᱟᱜ ᱜᱮᱭᱟ? ᱥᱟᱨᱡᱚᱢ ᱫᱟᱨᱮ ᱠᱚ
ᱦᱮᱸ ᱥᱟᱨᱡᱚᱢ ᱫᱟᱨᱮ ᱠᱚ ᱢᱮᱱᱟᱜ ᱜᱮᱭᱟ, ᱚᱲᱟᱜ ᱥᱩᱨ ᱥᱩᱨ ᱛᱮᱜᱮ ᱾
ᱛᱚᱵᱮ ᱫᱚ ᱥᱟᱠᱟᱢ ᱠᱚᱫᱚ ᱫᱚᱢᱮ ᱦᱩᱭᱩᱜ ᱜᱮᱭᱟ ᱯᱟᱛᱲᱟ ᱠᱚ ᱞᱟᱹᱜᱤᱫ ᱫᱚ ᱯᱷᱩᱲᱩᱜ ᱠᱚ ᱞᱟᱹᱜᱤᱫ ᱫᱚ ᱵᱟᱝ?
ᱦᱮᱸ ᱚᱱᱟ ᱠᱚᱜᱤ ᱯᱷᱟᱠᱟ ᱴᱟᱭᱤᱢ ᱨᱮᱫᱚ ᱟᱭᱩ ᱛᱟᱠᱚ ᱦᱮᱴᱮᱡ ᱟᱹᱜᱩ ᱞᱮᱠᱷᱟᱱ ᱯᱟᱹᱴᱤ ᱵᱟᱲᱟᱭ ᱦᱩᱭᱩᱜ-ᱟ ᱾
ᱟᱞᱮ ᱥᱮᱫ ᱫᱚ ᱵᱟᱹᱱᱩᱜ-ᱟ ᱥᱟᱨᱡᱚᱢ ᱵᱤᱨ ᱠᱚᱫᱚ ᱟᱫᱚ ᱟᱞᱮ ᱥᱮᱫ ᱫᱚ, ᱚᱱᱟ ᱢᱩᱨᱩᱫ ᱫᱟᱨᱮ ᱢᱮᱱᱟᱜ-ᱟ ᱢᱩᱨᱩᱫ ᱥᱟ ᱟᱢ ᱜᱮ ᱞᱮᱴᱮ ᱜᱮᱭᱟ ᱚᱱᱟ ᱛᱮᱜᱮ ᱯᱟᱛᱲᱟ ᱯᱷᱩᱲᱩᱜ ᱠᱚᱫᱚ ᱵᱮᱱᱟᱣ ᱦᱩᱭᱩᱜᱼᱟ᱾
ᱚ, ᱚᱱᱟ ᱢᱩᱨᱩᱫ ᱥᱟᱠᱟᱢ ᱨᱮᱱᱟᱜ ᱜᱮ ᱯᱟᱛᱲᱟ ᱠᱚᱯᱮ ᱵᱮᱱᱟᱣᱟ᱾
ᱦᱳᱭ ᱦᱳᱭ᱾
ᱚᱸ ᱟᱨ ᱟᱞᱮ ᱱᱚᱛᱮ ᱫᱚ ᱱᱚᱜᱼᱚᱭ ᱢᱟᱛᱠᱚᱢ ᱥᱚᱢᱚᱭ ᱫᱚ ᱢᱟᱛᱠᱚᱢ ᱦᱟᱞᱟᱝ ᱠᱚ ᱟᱭᱳ ᱛᱟᱠᱚ ᱠᱚ ᱪᱟᱞᱟᱜ ᱜᱮᱭᱟ ᱟᱭᱳ ᱛᱟᱠᱚ ᱥᱟᱶ ᱪᱟᱞᱟᱜ ᱦᱩᱭᱩᱜ ᱜᱮᱭᱟ ᱢᱟᱡᱷᱮ ᱢᱟᱡᱷᱮ᱾
ᱟᱪᱪᱷᱟ ᱟᱪᱪᱷᱟ᱾
ᱟᱨ ᱱᱮᱛᱟᱨ ᱫᱚ ᱚᱱᱮ ᱠᱩᱭᱰᱤ ᱡᱚ,
ᱟᱯᱮᱭᱟᱜ ᱫᱟᱨᱮ ᱢᱮᱱᱟᱜ ᱜᱮᱛᱟ ᱯᱮᱭᱟ?
ᱦᱮᱸ ᱢᱮᱱᱟᱜ ᱜᱮᱭᱟ, ᱱᱤᱡᱮᱨᱟᱜ ᱦᱚᱸ ᱢᱮᱱᱟᱜᱼᱟ ᱟᱨ ᱵᱤᱨ ᱨᱮᱱᱟᱜ ᱫᱚ ᱡᱷᱚᱛᱚ ᱦᱚᱲ ᱜᱮᱢ ᱦᱟᱞᱟᱝ ᱫᱟᱲᱮᱜᱼᱟ᱾
ᱟᱪᱪᱷᱟ ᱟᱪᱪᱷᱟ, ᱟᱯᱮᱫᱚ ᱛᱟᱦᱚᱞᱮ ᱛᱤᱱᱟᱹᱜ ᱜᱟᱱ ᱢᱮᱱᱟᱜᱼᱟ, ᱛᱤᱱᱟᱹᱜ ᱫᱟᱨᱮ ᱢᱮᱱᱟᱜᱼᱟ?
ᱢᱮᱱᱟᱜ ᱜᱮ ᱛᱟᱞᱮᱭᱟ ᱥᱟᱸᱜᱮ ᱜᱮ ᱢᱚᱬᱮ ᱛᱩᱨᱩᱭ ᱜᱚᱴᱮᱱ᱾
ᱢᱟ ᱟᱹᱰᱤ ᱟᱭᱢᱟ ᱩᱛᱟᱹᱨ ᱛᱚᱵᱮ ᱫᱚᱢᱮᱜᱮ ᱠᱩᱸᱭᱰᱤ ᱡᱟᱝ ᱧᱩᱨᱩᱜ ᱠᱟᱱᱟ ᱛᱚᱵᱮ?
ᱦᱮᱸ ᱫᱚᱢᱮ᱾ ᱠᱚᱲᱟ ᱠᱚ, ᱟᱜᱩ ᱮᱫᱟ, ᱾ ᱩᱱᱟᱹᱜ ᱥᱤᱛᱩᱝ ᱨᱮᱥᱮ ᱚᱱᱟᱜᱮ ᱢᱩᱥᱠᱤᱞ ᱨᱮ ᱯᱟᱲᱟᱣ ᱦᱩᱭ ᱠᱟᱱᱟ ᱱᱚᱛᱮ ᱠᱩᱸᱭᱰᱤ ᱦᱟᱞᱟᱝ ᱛᱟᱯᱚᱨᱮ ᱠᱚᱥᱞᱟ ᱠᱚ ᱵᱟᱜᱟᱣ ᱾
ᱵᱟᱹᱭᱦᱟᱹᱲ ᱥᱤᱛᱩᱝ ᱠᱷᱟᱱ ᱫᱚ ᱢᱩᱥᱠᱤᱞ ᱜᱮᱭᱟ ᱦᱟᱱᱟ ᱱᱟᱭᱟ ᱠᱟᱹᱢᱤ ᱫᱚ ᱵᱟᱢ ᱯᱷᱩᱨᱛᱤ ᱜᱚᱫᱚᱜᱼᱟ᱾
ᱦᱩᱸ
ᱛᱚ ᱠᱩᱸᱰᱤ ᱡᱟᱝ ᱯᱮ ᱦᱟᱞᱟᱝ ᱠᱚ ᱛᱟᱦᱮᱱᱟ ᱪᱮᱫᱯᱮ ᱵᱮᱱᱟᱣ ᱛᱟᱦᱮᱱᱟ ᱥᱩᱱᱩᱢ ᱥᱮ ᱪᱮᱫ, ᱥᱮᱯᱮ ᱟᱹᱠᱷᱨᱤᱧ ᱠᱚᱣᱟ?
ᱟᱠᱷᱨᱤᱧ ᱛᱟᱦᱮᱱᱟᱞᱮ ᱟᱛᱳ ᱛᱮᱠᱚ ᱦᱤᱡᱩᱜ ᱛᱟᱦᱮᱱᱟ ᱩᱱᱠᱩ ᱠᱚᱴᱷᱮᱱ ᱜᱮᱞᱮ ᱟᱠᱷᱨᱤᱧᱟ᱾
ᱫᱟ ᱯᱚᱭᱥᱟ ᱛᱮᱥᱮ ᱥᱩᱱᱩᱢ ᱛᱮ?